ᱦᱮᱞᱳ ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱦᱮᱸ, ᱪᱮᱫ ᱞᱮᱠᱟ ᱢᱮᱱᱟᱜ ᱵᱤᱱᱟ?
ᱱᱟᱯᱟᱭ ᱜᱮ, ᱟᱵᱮᱱ ᱜᱮ ᱪᱮᱫ ᱞᱮᱠᱟ?
ᱦᱩᱸ ᱟᱞᱤᱧ ᱦᱚᱸ ᱱᱟᱯᱟᱭ ᱜᱮ᱾ ᱛᱟᱦᱚᱞᱮ ᱚᱠᱟᱨᱮ ᱢᱮᱱᱟᱜ ᱵᱤᱱᱟ ᱟᱵᱤᱱ ᱫᱚ?
ᱮᱢ ᱢᱟᱴᱷ ᱥᱮᱫ ᱞᱤᱧ ᱦᱮᱡ ᱠᱟᱱᱟᱞᱤᱧ᱾
ᱚ ᱫᱟᱜ ᱞᱮᱜ-ᱟᱭ ᱛᱮᱦᱮᱱ?
ᱦᱮᱸ ᱫᱟᱜ ᱞᱮᱜ ᱜᱮᱭᱟᱭ ᱛᱤᱠᱤᱱ ᱵᱮᱲᱟ ᱥᱮᱱ᱾
ᱚ᱾
ᱟᱯᱮ ᱥᱮᱫ?
ᱦᱩᱸ?
ᱟᱯᱮᱥᱮᱫ ᱢᱮᱱᱫᱟᱞᱤᱧ ᱫᱟᱜ ᱞᱮᱫᱟᱭ ᱥᱮ ᱵᱟᱝ?
ᱦᱳᱭ ᱫᱟᱜ ᱞᱮᱜ-ᱟᱭ ᱱᱚᱱᱛᱮ ᱦᱚᱸ ᱛᱤᱠᱤᱱ ᱠᱷᱚᱲᱟᱜ-ᱮ ᱫᱟᱜ ᱞᱮᱜ-ᱟ᱾
ᱦᱮᱸᱛᱚ ᱛᱚ ᱫᱤ ᱯᱚᱨ ᱪᱮᱫ ᱠᱚᱵᱮᱱ ᱪᱤᱠᱟᱭ ᱫᱟᱵᱮᱱ ᱱᱤᱛᱚᱜ ᱫᱚ?
ᱪᱮᱫ ᱦᱚᱵᱟᱝ ᱦᱚᱲᱟᱜ ᱨᱮ ᱜᱮ, ᱛᱟᱨᱯᱚᱨᱮ ᱡᱮ, ᱪᱮᱫ ᱠᱚ ᱞᱟᱹᱭᱟ ᱛᱟᱦᱚᱞᱮ ᱨᱚᱦᱚᱭ ᱵᱟᱲᱟ ᱫᱚ ᱦᱩᱭᱮᱱ ᱛᱟᱯᱮᱭᱟ ᱥᱮ ᱵᱟᱝ?
ᱦᱮᱸ ᱨᱚᱦᱚᱭ ᱵᱟᱲᱟ ᱪᱟᱹᱞᱩᱜ ᱠᱟᱱ ᱜᱮᱭᱟ,
ᱮᱢ ᱮᱠᱷᱚᱱ ᱡᱟᱹᱞᱩᱜ ᱠᱟᱱ ᱜᱮᱭᱟ,
ᱦᱮᱸ, ᱨᱚᱦᱚᱭ ᱜᱮᱭᱟ ᱠᱚ ᱮᱠᱷᱚᱱᱳ,
ᱚᱻ ᱛᱟᱦᱚᱞᱮ ᱟᱯᱮ ᱦᱟᱱᱮ ᱨᱚᱦᱚᱭ ᱥᱚᱢᱚᱭ, ᱛᱟᱨᱯᱚᱨᱮ ᱡᱮ ᱥᱚᱢᱚᱭ ᱛᱚᱞᱟ ᱥᱚᱢᱚᱭ ᱞᱟᱜᱽᱲᱮ ᱠᱚ ᱵᱟᱠᱚ ᱥᱮᱨᱮᱧᱟ?
ᱱᱮᱦᱚᱨ ᱵᱚ ᱥᱮᱨᱜ ᱜᱮᱭᱟ ᱟᱯᱮ ᱫᱤᱥᱚᱢ ᱥᱮᱫ?
ᱦᱮᱸ ᱟᱫᱚ ᱞᱟᱦᱟ ᱧᱚᱜ ᱠᱚ ᱥᱮᱨᱮᱧᱮᱫ ᱛᱟᱦᱮᱱᱟ ᱱᱮᱛᱟᱨ ᱫᱚ ᱠᱚ ᱪᱟᱵᱟ ᱟᱹᱜᱩ ᱠᱟᱫᱟᱚ ᱚᱱᱟ ᱠᱚ,
ᱢᱟᱱᱮ ᱪᱟᱵᱟ ᱟᱜᱩ ᱢᱟᱱᱮ ᱪᱮᱫ ᱞᱮᱠᱟ ᱢᱟᱱᱮ ᱵᱟᱠᱚ ᱥᱮᱨᱮᱧ ᱵᱟᱲᱟᱭᱟ?
ᱦᱮᱸ ᱦᱮᱸ ᱵᱟᱝᱠᱚ ᱥᱮᱨᱮᱧᱟ ᱠᱚ ᱱᱮᱛᱟᱨ ᱫᱚ,
ᱚᱻ,
ᱞᱟᱜᱽᱲᱮ ᱚᱱᱟ,
ᱦᱩᱸ ᱞᱟᱜᱽᱲᱮ ᱠᱚ ᱪᱮᱠᱟ ᱨᱮᱪᱠᱚ ᱮᱱᱮᱡ ᱜᱮᱭᱟ ᱵᱟᱲᱟ ᱵᱟᱲᱟᱭ ᱠᱮᱭᱟ ᱵᱮᱱ? ᱦᱮᱞᱳ,